ᱫᱚ ᱛᱟᱦᱮᱱᱟ ᱟᱫᱚ ᱦᱤᱛᱚᱜ ᱫᱚ ᱟᱨᱚ ᱮᱴᱟᱜ ᱡᱤᱱᱤᱥ ᱱᱚᱛᱩᱱ ᱴᱚᱨᱯᱤᱠ᱾
ᱦᱮᱸ᱾
ᱡᱟᱦᱟᱸ ᱫᱚ ᱞᱟᱹᱭ ᱜᱟᱱᱚᱜᱼᱟ ᱟᱫᱚ ᱱᱤᱛᱚᱜ ᱫᱚ ᱡᱮᱦᱮᱛᱩ ᱵᱟᱯᱞᱟ ᱨᱮᱱᱟᱜ ᱴᱨᱚᱯᱷᱤᱠ ᱫᱚ ᱪᱟᱵᱟ ᱟᱠᱟᱱᱟ ᱟᱫᱚ ᱚᱱᱟ ᱫᱚ ᱵᱟᱝ ᱞᱟᱹᱭ ᱜᱮ ᱜᱟᱱᱚᱜᱼᱟ᱾ ᱟᱫᱚ ᱱᱤᱛᱚᱜ ᱫᱚ ᱱᱚᱛᱩᱱ ᱴᱚᱯᱤᱠ ᱡᱟᱦᱟᱸ ᱫᱚ ᱟᱪᱪᱷᱟ ᱥᱟᱠᱨᱟᱛ ᱤᱫᱤ ᱠᱟᱛᱮᱫ ᱞᱮᱟᱹᱭᱵᱤᱱ ᱢᱟ?
ᱦᱮ ᱦᱮᱸ ᱥᱟᱠᱨᱟᱛ
ᱚᱠᱟ ᱞᱮᱠᱟ ᱵᱷᱟᱵᱛᱮ ᱦᱩᱭᱩᱜᱼᱟ?
ᱦᱮᱸ ᱥᱟᱠᱨᱟᱛ ᱫᱚ ᱱᱤᱛᱳᱜ ᱢᱟ
ᱟᱹᱞᱤᱧ ᱫᱚᱞᱤᱧ ᱪᱤᱜᱠᱟᱣ ᱟᱠᱟᱱᱟ ᱠᱟᱹᱴᱤᱡ ᱨᱚᱲ ᱫᱟᱵᱟᱣ ᱟᱠᱟᱱ ᱛᱟᱹᱞᱤᱧᱟ ᱢᱟᱸᱱᱫᱟ ᱛᱮᱞᱤᱧ ᱡᱚᱯᱚᱜ ᱤᱭᱟᱹ ᱟᱠᱟᱱᱟ ᱚᱱᱟ ᱠᱟᱨᱚᱱ ᱛᱮ ᱴᱷᱤᱠ ᱯᱚᱥᱴᱚ ᱥᱟᱹᱦᱤᱡ ᱵᱟᱝᱞᱤᱧ ᱞᱟᱹᱭ ᱫᱟᱲᱮᱭᱟᱜ ᱠᱟᱱᱟ ᱟᱨᱠᱤ᱾
ᱚ ᱟᱪᱪᱷᱟ ᱟᱪᱪ
ᱟᱵᱤᱱᱟᱜ ᱡᱮᱢᱚᱱ ᱠᱟᱹᱴᱤᱡ ᱜᱚᱞᱟ ᱯᱚᱨᱤᱥᱠᱟᱨ ᱧᱚᱜ ᱟᱸᱡᱚᱢᱚᱜ ᱠᱟᱱᱟ
ᱦᱮᱸ ᱦᱮᱸ ᱟᱫᱚ ᱪᱮᱫ ᱦᱚᱲᱢᱚ ᱠᱚ ᱵᱟᱹᱲᱤᱡ ᱧᱚᱜ ᱠᱟᱱ ᱛᱟᱵᱤᱱᱟ ᱥᱮ ᱪᱮᱫ?
ᱵᱟᱝ ᱵᱟᱹᱲᱤᱡ ᱫᱚ ᱵᱟᱝ ᱢᱟᱸᱫᱟᱜ ᱠᱟᱱ ᱛᱟᱦᱮᱸᱞᱤᱧ ᱦᱚᱞᱟ ᱢᱟᱸᱫᱷᱮᱨ ᱠᱷᱚᱱᱟᱜ ᱟᱫᱚ ᱚᱱᱟ ᱜᱚᱞᱟ ᱠᱚ ᱠᱟᱹᱴᱤᱡ ᱫᱟᱵᱟ ᱫᱟᱵᱟ ᱵᱩᱡᱷᱟᱹᱜ ᱠᱟᱱᱟ᱾ ᱞᱚᱦᱚᱫ ᱞᱮᱱᱟᱞᱤᱧ᱾
ᱦᱮᱸ ᱦᱮᱸ ᱦᱮᱸ᱾
ᱟᱫᱚ ᱨᱚᱲ ᱛᱟᱦᱚᱞᱮ ᱯᱚᱥᱴᱚ ᱧᱚᱜ ᱴᱷᱤᱠ ᱴᱷᱟᱠ ᱵᱟᱝ ᱤᱭᱟᱹᱜ ᱠᱟᱱᱟ ᱚᱰᱚᱝᱚᱜ ᱠᱟᱱᱟ᱾
ᱚ ᱦᱮᱸ ᱟᱫᱚ ᱱᱮᱛᱟᱨ ᱱᱮᱛᱟᱨ ᱢᱟ ᱦᱮᱸ ᱦᱮᱸ᱾
ᱞᱟᱹᱭ ᱮᱫᱟᱞᱤ ᱥᱟᱠᱨᱟᱛ ᱵᱟᱷᱟᱠᱨᱟ ᱤᱫᱤ ᱠᱟᱮᱫ ᱜᱮ ᱞᱟᱹᱭ ᱵᱤᱱ᱾
ᱦᱮᱸ ᱞᱟᱹᱭ ᱫᱟᱞᱤᱧ ᱥᱟᱱᱟᱢ ᱯᱚᱨᱚᱵᱽ ᱯᱤᱭᱟᱹ ᱜᱮᱛᱚ ᱟᱵᱚᱣᱟᱜ ᱫᱚ ᱚᱱᱠᱟ ᱦᱟᱞᱠᱟ ᱦᱟᱞᱠᱟ ᱟᱠᱟᱱ ᱛᱟᱵᱚᱱᱟ ᱱᱤᱛᱚᱜ ᱫᱚ ᱦᱮᱸ ᱚᱱᱠᱟᱜᱮ ᱥᱟᱠᱨᱟᱛ ᱦᱚᱸ ᱚᱱᱠᱟ ᱜᱮ ᱮᱸᱻ ᱯᱟᱨᱚᱵ ᱫᱚ ᱦᱩᱭᱩᱜ ᱠᱟᱱ ᱜᱮᱭᱟ᱾
ᱵᱟ ᱞᱟᱹᱭ ᱮᱫᱟᱞᱤᱧ ᱥᱟᱠᱨᱟᱛ ᱫᱚ ᱟᱫᱚ ᱚᱠᱟ ᱪᱟᱸᱫᱚ ᱠᱚ ᱥᱟᱠᱨᱟᱛᱚᱜᱼᱟ?
ᱥᱟᱠᱨᱟᱛ ᱫᱚ ᱯᱩᱥ ᱵᱚᱸᱜᱟ ᱜᱮ ᱯᱩᱥ ᱨᱮᱱᱟᱜ ᱮᱸᱻ ᱤᱭᱟᱹ ᱠᱷᱚᱱ ᱵᱟᱨᱫᱤᱱ ᱞᱟᱦᱟ ᱠᱷᱚᱱ ᱮᱦᱚᱵᱚᱜ ᱠᱟᱱᱟ᱾ ᱵᱟᱨ ᱫᱤᱱ ᱛᱟᱦᱮᱱ ᱛᱮ᱾
ᱟᱪᱪᱷᱟ ᱦᱮᱸ ᱦᱮᱸ ᱦᱮᱸ᱾
ᱡᱟᱦᱟᱸ ᱫᱚ ᱥᱟᱠᱨᱟᱛ ᱡᱮ ᱦᱤᱞᱳᱜ ᱢᱩᱪᱟᱹᱫᱚᱜ ᱠᱟᱱᱟ ᱮᱦᱚᱵᱚᱜ ᱠᱟᱱᱟ ᱮᱱᱦᱤᱞᱳᱜ ᱫᱚ ᱦᱩᱞᱩᱝ ᱮᱸ ᱦᱟᱹᱠᱩ ᱠᱟᱴᱠᱚᱢ ᱦᱚᱸᱠᱚ ᱢᱮᱛᱟᱜ ᱠᱟᱱᱟ᱾
ᱦᱮᱸ ᱦᱮᱸ ᱦᱮᱸ᱾
ᱟᱨ ᱚᱱᱟ ᱫᱚ ᱮᱸ ᱱᱚᱣᱟ ᱡᱮᱦᱤᱞᱳᱜ ᱥᱟᱨᱟᱛ ᱪᱟᱸᱫᱳ ᱦᱟᱜ ᱪᱟᱵᱟᱜ ᱠᱟᱱ ᱛᱟᱵᱚᱱᱟ ᱯᱩᱥ ᱪᱟᱸᱫᱚ ᱚᱱᱟ ᱢᱤᱫ ᱫᱤᱱ ᱞᱟᱦᱟ ᱟᱨ ᱥᱟᱠᱨᱟᱛ ᱪᱟᱸᱫᱳ ᱡᱟᱦᱟᱸ ᱫᱚ ᱪᱟᱸᱫᱚᱳ ᱚᱱᱟ ᱫᱚ ᱦᱟᱸᱜ ᱮᱸ ᱥᱤᱧ ᱥᱟᱨᱟ ᱫᱚᱵᱚᱱ ᱢᱮᱛᱟᱜ ᱠᱟᱱᱟ ᱡᱟᱦᱟᱸ ᱫᱚ ᱜᱟᱹᱲᱤ ᱟᱥᱮᱱ ᱦᱚᱸᱠᱚ ᱠᱚᱨᱟᱣ ᱜᱮᱭᱟ᱾
ᱟᱪᱪᱷᱟ᱾
ᱟᱨ ᱮᱱᱦᱤᱞᱳᱜ ᱜᱮ ᱯᱤᱴᱷᱟᱹ ᱞᱟᱴᱷᱟ ᱠᱚ ᱦᱩᱭᱩᱜ-ᱟ ᱦᱟᱸᱜ᱾ ᱛᱤᱱ ᱦᱩᱭᱩᱜ ᱜᱮᱭᱟ ᱟᱫᱚ ᱯᱩᱭᱞᱩ ᱫᱤᱱ ᱡᱟᱦᱟᱸ ᱵᱚ ᱵᱚᱱ ᱢᱟᱱᱟᱣ ᱫᱟ ᱦᱟᱜ
ᱵᱟ ᱟᱫᱚ ᱥᱟᱠᱨᱟᱛ ᱞᱮ ᱟᱫᱚ ᱟᱸᱡᱚᱢ ᱵᱤᱱ ᱥᱮ ᱥᱟᱠᱨᱟᱛ ᱨᱮ ᱡᱩᱫᱤ ᱥᱟᱠᱨᱟᱛ ᱨᱮᱜᱮ ᱯᱤᱴᱷᱟᱹ ᱞᱟᱴᱷᱟ ᱦᱩᱭᱩᱜ-ᱟ ᱠᱤ ᱥᱮ ᱮᱴᱟᱜ ᱫᱤᱱ ᱨᱮ ᱯᱤᱴᱷᱟᱹ ᱞᱟᱴᱟ ᱞᱮᱠᱷᱟᱱ ᱵᱟᱝ ᱜᱟᱱ ᱠᱚᱜ-ᱟ?
ᱟᱫᱚ ᱯᱤᱴᱷᱟᱹ ᱢᱟᱛᱚᱵᱚᱱ ᱯᱤᱴᱷᱟᱹ ᱞᱟᱴᱷᱟᱭᱮᱫ ᱜᱮᱭᱟ ᱟᱫᱚ ᱚᱱᱟ ᱫᱚ ᱦᱟᱸᱜ ᱮᱸ ᱡᱟᱦᱟᱸᱴᱟᱜ ᱦᱟᱹᱠᱩ ᱠᱟᱴᱠᱚᱢ ᱞᱤᱧ ᱞᱟᱹᱭᱫᱟ ᱮᱱ ᱦᱤᱞᱳᱹᱜ ᱦᱚᱸ ᱯᱤᱴᱷᱟᱹ ᱫᱚ ᱚ ᱠᱚ ᱯᱤᱴᱷᱟᱹᱭ ᱜᱤᱭᱟ᱾ ᱥᱮ ᱮᱱᱦᱤᱞᱳᱜ ᱟᱜ ᱢᱤᱫᱴᱤᱡ ᱠᱟᱹᱢᱤ ᱦᱚᱨᱟ ᱛᱟᱦᱮᱱ ᱠᱟᱱ ᱛᱟᱵᱚᱱᱟ ᱪᱮᱫ ᱡᱮ ᱠᱟ ᱨᱮ ᱵᱟᱝᱢᱟ ᱠᱚ
ᱥᱮ ᱟᱭᱩ ᱥᱩᱢᱟᱹᱭ ᱫᱚ ᱚᱲᱟᱜ ᱫᱩᱣᱟᱹᱨ ᱠᱚ ᱛᱚᱞᱟ ᱦᱩᱸ
ᱦᱩᱸ
ᱟᱨ ᱛᱤᱢᱤᱧ ᱠᱚᱠᱚ ᱡᱚᱢᱟ ᱛᱚ ᱥᱮᱫᱟᱭ ᱦᱟᱯᱲᱟᱢ ᱠᱚᱠᱚ ᱢᱮᱱ ᱠᱟᱫ ᱛᱟᱵᱚᱱᱟ ᱱᱤᱭᱟᱹ ᱠᱟᱨᱚᱱ ᱛᱮ ᱵᱚᱪᱷᱚᱨ ᱨᱮᱱᱟᱜ ᱢᱩᱪᱟᱹᱫ ᱪᱟᱸᱫᱳ ᱠᱟᱱ ᱛᱟᱵᱚᱱᱟ ᱛᱮᱦᱮᱧ ᱵᱟᱨ ᱫᱤᱱ ᱯᱚᱨᱮ ᱠᱷᱟᱱ ᱜᱮ ᱡᱚᱠᱷᱚᱱ ᱜᱮ ᱢᱟᱜᱽ ᱯᱳᱭᱞᱳ ᱪᱟᱸᱫᱚᱭᱮᱱᱟ ᱯᱳᱭᱞᱳ ᱫᱤᱱ ᱮᱱᱟ ᱚᱱᱟ ᱫᱚ ᱟ ᱵᱚᱪᱷᱚᱨ ᱨᱮᱱᱟᱜ ᱯᱳᱭᱞᱳ ᱪᱟᱸᱫᱚ ᱥᱮ ᱯᱳᱭ
ᱦᱩᱸ
ᱯᱳᱭᱞᱳ ᱫᱤᱱ ᱠᱟᱱ ᱛᱟᱵᱚᱱᱟ ᱛᱚ ᱚᱱᱟ
ᱟᱪᱷᱟ ᱟᱪᱪᱷᱟ ᱟ
ᱱᱟ ᱠᱤᱱ ᱯᱚᱥᱱᱚ ᱟᱵᱚᱣᱟᱜ ᱫᱚ ᱢᱩᱪᱟᱹᱫ ᱪᱟᱵ ᱠᱟᱱ ᱛᱟᱵᱚᱱᱟ᱾ ᱦᱮᱸ ᱟᱫᱚ ᱚᱱᱟᱛᱮ ᱠᱚ ᱞᱟᱹᱭ
ᱜᱮᱭᱟ ᱡᱮ ᱟᱛᱮ ᱛᱤᱠᱤ ᱥᱚᱵᱚᱫ ᱦᱚᱸ ᱱᱚᱜ-ᱚᱭ ᱡᱮᱢᱚᱱ ᱦᱚᱸ ᱦᱩᱭᱩᱜ ᱠᱟᱱᱵᱚᱱᱟ ᱪᱤᱫᱟᱜ ᱵᱟᱝ ᱵᱚᱱ ᱠᱤᱥᱚᱫᱚᱜ ᱠᱟᱱᱟ ᱞᱟᱦᱟ ᱠᱷᱚᱱ ᱢᱤᱫ ᱵᱟᱨ ᱥᱚᱯᱛᱟᱦᱚ ᱞᱟᱦᱟ ᱠᱷᱚᱡ ᱯᱩᱥ ᱵᱚᱸᱜᱟ ᱡᱮ ᱤᱧ ᱫᱚ ᱱᱚᱣᱟ ᱵᱚᱪᱷᱚᱨ ᱨᱮᱱᱟᱜ ᱱᱚᱣᱟ ᱥᱮᱨᱢᱟ ᱨᱮᱱᱟᱜ ᱢᱟᱹᱭᱞᱟᱹ ᱠᱚᱫᱚ ᱦᱟᱱᱟ ᱥᱮᱨᱢᱟ ᱨᱮᱫᱚ ᱱᱟᱣᱟ ᱥᱮᱨᱢᱟ ᱨᱮᱫᱚ ᱵᱟᱹᱧ ᱟᱹᱭᱪᱟᱹᱲᱟ ᱱᱚᱣᱟ ᱥᱮᱨᱢᱟ ᱨᱮᱱᱟᱜ ᱡᱟᱦᱟᱸ ᱛᱤᱱᱟᱹᱜ ᱢᱟᱹᱭᱞᱟᱹ ᱥᱮ ᱡᱟᱦᱟᱱᱟᱜ ᱤᱭᱟᱹ ᱠᱚᱜᱮ ᱚ ᱚᱱᱟ ᱠᱚᱫᱚ ᱱᱚᱰᱮ ᱵᱚᱱ ᱚᱣᱟ ᱢᱩ ᱪᱟᱸᱫᱳ ᱨᱮᱵᱚᱱ ᱢᱩᱪᱟᱹᱫᱟ ᱱᱚᱣᱟ ᱥᱮᱨᱢᱟ ᱜᱮᱵᱚᱱ ᱢᱩᱪᱟᱹᱫᱟ, ᱚᱱᱟ ᱦᱚᱛᱮᱡ ᱛᱮ ᱮ ᱠᱟᱛᱷᱟ ᱨᱮᱠᱚ ᱞᱟᱹᱭ ᱠᱟᱫᱟ, ᱡᱟᱦᱟᱸ ᱫᱚ ᱡᱟᱦᱟᱸ ᱫᱚ ᱞᱟᱛ ᱜᱮᱸᱫᱽᱨᱮᱡ ᱴᱷᱮᱱ ᱠᱷᱚᱱ ᱦᱚᱸᱠᱚ ᱥᱟᱯᱷᱟᱭᱟ,
ᱦᱚᱭ ᱢᱟᱱᱮ ᱱᱚ ᱱᱚᱛᱩᱱ ᱵᱚᱪᱷᱚᱨ ᱨᱮᱱᱟᱜ ᱫᱚ ᱱᱚᱛᱩᱱ ᱡᱤᱱᱤᱥ ᱠᱚ ᱵᱮᱵᱚᱦᱟᱨᱟ ᱡᱟᱦᱟᱸ ᱫᱤᱱ ᱠᱚ ᱯᱟᱨᱚᱢ ᱟᱠᱟᱱᱟ ᱚᱱᱟ ᱠᱚᱫᱚ ᱢᱟᱨᱮ ᱡᱤᱱᱤᱥ ᱨᱮᱱᱟᱜ ᱫᱚ ᱢᱟᱨᱮ ᱡᱤᱱᱤᱥ ᱠᱚ ᱪᱟᱵᱟᱜ-ᱟ,
ᱦᱮᱸ ᱚᱝᱠᱟ ᱦᱟᱸᱜ ᱠᱚ ᱢᱮᱱ ᱠᱟᱫᱟ ᱟ
ᱦᱩᱸ
ᱥᱮᱞᱢᱤ ᱵᱚᱱ ᱡᱚᱢᱟ ᱱᱚᱣᱟ ᱫᱚᱠᱚ ᱢᱮᱛᱟᱜ ᱠᱟᱱᱟ ᱵᱟᱝᱢᱟ ᱡᱤᱣᱤ ᱵᱟᱲᱦᱟᱜ-ᱟ ᱟᱫᱚ ᱡᱤᱣᱤ ᱵᱟᱲᱦᱟᱜ ᱫᱚ ᱦᱮᱸ ᱦᱮᱸ ᱱᱚᱛᱩᱱ ᱵᱚᱪᱷᱚᱨ ᱨᱮ ᱚᱱᱟ ᱫᱚ ᱡᱤᱣᱤ ᱮ ᱵᱟᱲᱦᱟᱜ-ᱟ᱾
ᱦᱩᱸ ᱟᱫᱚ ᱱᱚᱣᱟ ᱛᱟᱞᱟᱨᱮ ᱢᱮᱫᱴᱮᱱ ᱠᱟᱛᱷᱟ ᱞᱟᱹᱭ ᱜᱟᱱᱚᱜ-ᱟ᱾ ᱟᱵᱚ ᱦᱚᱲᱟᱜ ᱛᱮᱫᱚ ᱦᱚᱭ ᱟᱪᱪᱷᱟ ᱱᱚᱣᱟ ᱛᱟᱞᱟᱨᱮ ᱢᱮᱫᱴᱟᱝ ᱠᱟᱛᱷᱟ ᱞᱟᱹᱭ ᱜᱟᱱᱚᱜ-ᱟ ᱡᱮ ᱟᱵᱚ ᱦᱚᱲᱟᱜ ᱫᱚ᱾ ᱯᱳᱭᱞᱳ ᱵᱚᱪᱷᱚᱨ ᱫᱚᱵᱚᱱ ᱞᱟᱹᱭᱟ ᱢᱟᱜᱽ ᱵᱚᱸᱜᱟ ᱜᱮ ᱞᱮᱠᱷᱟ ᱡᱚᱠᱷᱟ ᱨᱮᱫᱚ,
ᱦᱮᱸ
ᱟᱨ ᱵᱟᱝᱞᱟ ᱛᱮᱠᱷᱟᱱ ᱫᱚ ᱦᱚᱭᱛᱚ ᱵᱟᱹᱭᱥᱟᱹᱠᱷ ᱵᱚᱸᱜᱟ ᱵᱚᱱ ᱞᱟᱹᱭ ᱠᱮᱭᱟ᱾ ᱚᱱᱟ ᱫᱚ ᱵᱟᱝᱞᱟ ᱨᱮᱱᱟᱜ ᱢᱤᱫᱴᱮᱱ ᱱᱚᱝ ᱚᱱᱟ ᱢᱟᱥ ᱯᱳᱭᱞᱳ ᱥᱟᱵᱚᱜ ᱛᱟᱠᱚᱣᱟ,
ᱦᱩᱸ
ᱟᱨ ᱱᱩᱠᱩ ᱤᱝᱨᱮᱡᱽ ᱥᱟᱦᱮᱵᱽ ᱠᱚᱣᱟᱜ ᱠᱚ ᱠᱷᱟᱱ ᱫᱚ ᱦᱭ ᱛᱚ ᱡᱟᱱᱩᱣᱟᱨᱤ ᱢᱟᱥ ᱵᱚᱱ ᱥᱟᱵᱟ ᱯᱳᱭᱞᱳ ᱢᱟᱥ ᱫᱚ᱾ ᱠᱤᱱᱛᱩ ᱟᱵᱚᱫᱚ ᱡᱮᱦᱮᱛᱩ ᱢᱟᱜᱽ ᱵᱚᱸᱜᱟ ᱜᱮ ᱯᱳᱭᱞᱳ ᱵᱚᱱ ᱥᱟᱵ ᱮᱫᱟ ᱠᱤᱱᱛᱩ ᱚᱱᱟ ᱛᱮᱜᱮ ᱛᱚᱠᱚ ᱞᱟᱹᱭ ᱠᱟᱜ ᱠᱟᱛᱷᱟ ᱨᱮ ᱢᱟᱱᱮ ᱟᱵᱚ ᱥᱟᱱᱛᱟᱲ ᱥᱚᱢᱟᱡᱽ ᱨᱮᱫᱚ ᱟᱹᱰᱤ ᱜᱮ ᱜᱩᱛᱤ ᱠᱟᱹᱲᱢᱤ ᱠᱚ ᱢᱮᱱᱟᱜ ᱠᱚᱣᱟ ᱱᱚᱛᱩᱱ ᱵᱚᱪᱷᱚᱨ ᱨᱮ ᱩᱰᱩᱝᱚᱜᱼᱟ ᱠᱚ ᱵᱚᱞᱚᱱᱚᱜᱼᱟᱠ ᱾ ᱠᱚ ᱚᱱᱟ ᱠᱟᱨᱚᱱ ᱛᱮᱜᱮ ᱢᱟᱜ ᱵᱚᱸᱜᱟ ᱫᱚ ᱯᱳᱭᱞᱳ ᱵᱚᱪᱷᱚᱨ ᱵᱚᱱ ᱥᱟᱵᱟ ᱟᱨᱠᱤ ᱾
ᱦᱮᱸ ᱟᱫᱚ
ᱟᱨ ᱦᱩᱸ
ᱟᱨ ᱢᱤᱫᱴᱤᱡ ᱫᱚ ᱱᱚᱝᱠᱟ ᱠᱟᱱᱟ ᱦᱮᱸ ᱟᱵ ᱵᱚᱨᱮᱱ ᱟᱵᱚᱨᱮᱱ ᱡᱟᱦᱟᱸᱭ ᱾ ᱯᱩᱥ ᱟᱵᱚ ᱫᱚ ᱢᱤᱫᱴᱤᱡ ᱟᱵᱚ ᱫᱚ ᱡᱮᱸ ᱱᱚᱝᱠᱟ ᱦᱤᱥᱟᱹᱵ ᱛᱮᱵᱚᱱ ᱪᱟᱸᱫᱳ ᱵᱚᱱ ᱥᱟᱵ ᱟᱠᱟᱫ ᱛᱟᱵᱚᱱᱟ ᱾
ᱛᱚ ᱱᱤᱦᱟᱹᱛ ᱪᱟᱸᱫᱚ ᱥᱟᱵ ᱠᱟᱛᱮᱜ ᱜᱮᱵᱩᱱ ᱢᱟᱥ ᱪᱟᱸᱫᱚ ᱟᱠᱟᱫᱟ ᱾
ᱦᱳᱭ ᱦᱳᱭ ᱦᱳ ᱦᱳᱭ ᱾
ᱦᱟᱸᱭ ᱥᱮᱨᱢᱟ ᱨᱮᱱ ᱪᱟᱸᱫᱳᱭ ᱨᱟᱠᱟᱵ ᱠᱟᱱ ᱛᱟᱵᱚᱱᱟ ᱟᱵᱚ ᱫᱚ ᱩᱱᱤ ᱪᱟᱸᱫᱳ ᱞᱟᱹᱭ ᱛᱷᱟᱹᱭ ᱛᱮᱜᱮ ᱪᱟᱸᱫᱳ ᱛᱟᱵᱚᱱᱟ ᱟᱵᱚᱣᱟᱜ ᱾ ᱫᱚ ᱢᱟᱥ ᱜᱮᱛᱟᱵᱚᱱ ᱪᱟᱸᱫᱳ ᱟᱫᱚ ᱚᱱᱟ ᱞᱮᱠᱟᱛᱮ ᱟᱵᱚ ᱫᱚ ᱢᱟᱫ ᱢᱟᱜᱽ ᱵᱚᱸᱜᱟ ᱫᱚ ᱟᱵᱚᱣᱟᱜ ᱫᱚ ᱢᱩᱞᱩᱜ ᱡᱮ ᱪᱮᱜ ᱠᱚ ᱞᱟᱹᱭᱟ ᱯᱳᱭᱞᱳ ᱪᱟᱸᱫᱚ ᱠᱟᱱ ᱛᱟᱵᱚᱱᱟ ᱾ ᱪᱮᱫᱟᱜ ᱥᱮ ᱟᱵᱚ ᱫᱚ ᱡᱟᱦᱟᱸᱭ ᱥᱟᱵᱵᱤᱱ ᱱᱚᱝᱠᱟ ᱡᱮ ᱡᱟᱦᱟᱸ ᱦᱟᱭ ᱱᱚᱣᱟᱴᱟᱜ ᱪᱟᱸᱫᱚᱭ ᱢᱩᱞᱩᱜ ᱮᱫᱟ ᱾
ᱦᱟᱸ
ᱩᱱᱟ ᱪᱟᱸᱫᱳᱭ ᱢᱩᱞᱩᱜ ᱠᱟᱱᱟ ᱩᱱᱤ ᱪᱟᱸᱫᱚ ᱫᱚ ᱱᱚᱣᱟ ᱪᱟᱸᱫᱳ ᱨᱮᱫᱚ ᱱᱤᱥᱪᱳᱭ ᱵᱟᱭ ᱪᱟᱵᱟᱜᱼᱟ ᱦᱟᱸᱜ ᱾ ᱩᱱᱤ ᱫᱚ ᱦᱤᱡᱩᱜ ᱪᱟᱸᱫᱳᱭ ᱪᱟᱞᱟᱜᱼᱟ ᱛᱟᱦᱞᱮ ᱦᱤᱡᱩᱜ ᱪᱟᱸᱫᱳ ᱢᱚᱬᱮ ᱯᱚᱱᱮᱨᱚ ᱫᱤᱱ ᱨᱮᱱ ᱱᱩᱭ ᱪᱟᱸᱫᱳ ᱫᱚᱭ ᱪᱟᱵᱟᱜᱼᱟ ᱱᱚᱣᱟᱴᱟᱜ ᱯᱚᱱᱮᱨᱚ ᱫᱤᱱ ᱨᱮ ᱡᱟᱦᱟᱸᱭ ᱪᱟᱸᱫᱳᱭ ᱢᱩᱞᱩᱜ ᱠᱟᱱ ᱛᱟᱵᱚᱱᱟ ᱩᱱᱤ ᱫᱚ ᱦᱤᱡᱩᱟᱜ ᱪᱟᱸᱫᱳ ᱨᱮᱱᱟᱜ ᱯᱚᱱᱮᱨᱚ ᱫᱤᱱ ᱨᱮᱭ ᱪᱟᱵᱟᱜᱼᱟ ᱟᱨ ᱮᱱᱦᱤᱞᱳᱜ ᱡᱩᱫᱤ ᱩᱱᱤ ᱪᱟᱸᱫᱳᱭ ᱪᱟᱵᱟᱜᱼᱟ ᱛᱟᱞᱮ ᱦᱤᱡᱩᱜ ᱟ ᱯᱚᱱᱮᱨᱚ ᱫᱤᱱ ᱥᱳᱞᱞᱳ ᱫᱤᱱ ᱨᱮᱜᱮᱛᱚ ᱟᱵᱚᱨᱮᱱ ᱢᱩᱞᱩᱜ ᱪᱟᱸᱫᱳ ᱫᱚᱭ ᱦᱩᱭᱩᱜ ᱠᱟᱱᱟ ᱱᱟᱣᱟ ᱪᱟᱸᱫᱳ ᱾
ᱦᱚᱸ ᱦᱚᱸ ᱦᱚᱸ ᱦᱚᱸ ᱾
ᱛᱟᱦᱟᱞᱮ ᱚᱱᱠᱟᱜᱮ ᱯᱩᱥ ᱵᱚᱸᱜᱟ ᱡᱟᱦᱟᱸᱭ ᱪᱟᱸᱫᱳᱭ ᱢᱩᱞᱩᱜ ᱞᱮᱱᱟ ᱾
ᱩᱱᱤ ᱪᱟᱸᱫᱳ ᱫᱚᱭ ᱪᱟᱵᱟᱜ ᱠᱟᱱᱟ ᱢᱟᱜᱽ ᱨᱮᱱᱟᱜ ᱯᱚᱱᱚᱨᱚ ᱫᱤᱱ ᱨᱮ ᱾ ᱩᱱ ᱥᱳᱞᱳ ᱫᱤᱱ ᱨᱮ ᱡᱟᱦᱟᱸᱭ ᱪᱟᱸᱫᱳᱭ ᱨᱟᱠᱟᱵ ᱠᱟᱱᱟ ᱾ ᱩᱱᱤ ᱫᱚ ᱟᱵᱚᱨᱮᱱ ᱯᱷᱟᱹᱜᱩᱱ ᱪᱟᱸᱫᱳ ᱠᱟᱱ ᱛᱟᱵᱚᱱᱟᱭ ᱾ ᱚᱱᱟ ᱦᱚᱛᱮᱡ ᱛᱮ ᱩᱱᱤ ᱫᱚ ᱯᱷᱟᱹᱜᱩᱱ ᱪᱟᱸᱫᱳ ᱦᱚᱸ ᱠᱟᱱ ᱛᱟᱵᱚᱱᱟᱭ ᱮᱵᱚᱝ ᱩᱱᱤ ᱫᱚ ᱵᱚᱪᱷᱚᱨ ᱨᱮᱱ ᱱᱟᱣᱟ ᱪᱟᱸᱫᱳ ᱠᱟᱱ ᱛᱟᱵᱚᱱᱟᱭ ᱾
ᱦᱩᱸ ᱦᱩᱸ
ᱵᱚᱪᱷᱚᱨ ᱨᱮᱱ ᱱᱟᱣᱟ ᱪᱟᱸᱫᱳ ᱦᱚᱸ ᱠᱟᱱᱟᱭ ᱩᱱᱤ ᱫᱚ ᱚᱱᱟ ᱦᱚᱛᱮᱡ ᱾ ᱛᱮᱜᱮ ᱟᱵᱚ ᱫᱚ ᱢᱟᱜᱽ ᱪᱟᱸᱫᱳ ᱜᱮ ᱯᱳᱭᱞᱳ ᱪᱟᱸᱫᱳ ᱠᱟᱱ ᱛᱟᱵᱚᱱᱟ ᱾ ᱟᱹᱞᱤᱧᱟᱜ ᱵᱟᱲᱟᱭ ᱫᱚ ᱱᱚᱝᱠᱟ ᱠᱟᱱ ᱛᱟᱞᱤᱧᱟ ᱪᱮᱫᱟᱜ ᱥᱮ ᱦᱮᱸ ᱟᱫᱚ ᱱᱚᱜ-ᱟ ᱱᱤᱭᱟᱹ ᱦᱚᱸ ᱫᱚᱢᱮ ᱨᱟᱯᱟᱪᱟᱞᱟᱜ ᱦᱩᱭᱩᱜᱼᱟ ᱾ ᱡᱮ ᱪᱮᱫᱟᱜ ᱟᱵᱚ ᱫᱚ ᱮ ᱯᱷᱟᱹᱜᱩᱱ ᱵᱚᱸᱜᱟ ᱫᱚ ᱱᱚᱣᱟ ᱢᱮᱱᱛᱮᱵᱚᱱ ᱵᱟᱦᱟᱜ ᱠᱟᱱᱟ ᱵᱟᱦᱟ ᱥᱮᱫ ᱠᱟᱹᱴᱤᱡ ᱠᱟᱛᱷᱟ ᱪᱟᱞᱟᱜ ᱠᱟᱱ ᱛᱟᱞᱤᱧᱟ ᱚᱱᱟᱫᱚ ᱯᱨᱚᱥᱚᱝᱜᱚ ᱛᱮ ᱦᱤᱡᱩᱜ ᱠᱟᱱᱟ ᱾ ᱡᱮ ᱵᱟᱦᱟᱜ ᱟᱵᱚᱱ ᱱᱤᱭᱟᱹ ᱠᱟᱨᱚᱱ ᱛᱮ ᱡᱮ ᱯᱟᱹᱦᱤᱞ ᱥᱮᱫᱟᱭ ᱨᱮᱱ ᱦᱟᱯᱲᱟᱢ ᱠᱚᱫᱚ ᱵᱚᱸᱜᱟ ᱵᱩᱨᱩ ᱡᱟᱦᱟᱱᱟᱜ ᱜᱮᱠᱚ ᱟᱨᱡᱟᱣ ᱟᱠᱟᱫ ᱵᱤᱨ ᱫᱟᱨᱮ ᱨᱮᱱᱟᱜ ᱡᱚ ᱵᱟᱦᱟ ᱦᱮᱸ ᱥᱟᱜᱮᱱ ᱥᱟᱠᱟᱢ ᱥᱮ ᱟᱠᱚ ᱠᱚ ᱟᱨᱡᱟᱣ ᱟᱠᱟᱜ ᱪᱟᱥ ᱟᱵᱟᱫ ᱠᱟᱛᱮᱜ ᱡᱟᱦᱟᱱᱟᱜ ᱡᱤᱱᱤᱥ ᱜᱮ ᱾ᱩᱱ ᱠᱚ ᱵᱚᱸᱜᱟ ᱵᱩᱨᱩ ᱴᱷᱮᱱ ᱵᱟᱝᱠᱚ ᱥᱩᱯᱨᱫ ᱞᱮᱠᱷᱟᱱ ᱩᱱᱠᱩ ᱴᱷᱮᱱ ᱟᱜᱮ ᱵᱟᱝᱠᱚ ᱪᱟᱞ ᱞᱮᱠᱷᱟᱱ ᱟᱠᱚ ᱵᱟᱝᱠᱚ ᱵᱮᱵᱚᱦᱟᱨᱟ ᱥᱮ ᱵᱟᱝᱠᱚ ᱪᱮᱯᱮᱡᱟ, ᱥᱮ ᱵᱟᱝ ᱠᱚ ᱵᱟᱦᱟᱭᱟ ᱱᱚᱝᱠᱟ ᱢᱤᱫᱴᱤᱡᱧ ᱛᱟᱦᱮᱸ ᱠᱟᱱ ᱛᱟᱵᱚᱱᱟ ᱟᱫᱚ, ᱚᱱᱟ ᱦᱚᱛᱮᱜ ᱛᱮ ᱟᱫᱚ ᱵᱟᱦᱟ ᱫᱚ ᱱᱚᱝᱠᱟ, ᱠᱟᱨᱚᱱ ᱯᱷᱟᱹᱜᱩᱱ ᱢᱟᱜᱽ ᱪᱟᱸᱫᱳ ᱫᱚ ᱟᱵᱚᱣᱟᱜ ᱯᱩᱭᱭᱞᱳ ᱪᱟᱸᱫᱚᱳ ᱫᱚ ᱠᱟᱱᱟ ᱥᱟᱹᱨᱤᱜᱮ ᱱᱤᱦᱟᱹᱛ ᱜᱮ, ᱢᱮᱱᱛᱮ ᱵᱟᱝ ᱫᱚ ᱵᱟᱝ ᱛᱚᱵᱮ ᱟᱵᱚ ᱫᱚ ᱢᱟᱜᱽ ᱪᱟᱸᱫᱳ ᱨᱮᱫᱚ ᱱᱟᱣᱟ ᱥᱟᱜᱮᱱ ᱥᱟᱠᱟᱢ, ᱥᱟᱠᱟᱢ ᱫᱚ ᱵᱟᱵᱚᱱ ᱧᱟᱢ ᱮᱫᱟᱣᱟ ᱵᱟᱦᱟ, ᱱᱚᱣᱟ ᱥᱟᱠᱟᱢ ᱫᱚ ᱵᱟᱵᱚᱱ ᱧᱟᱢ ᱮᱫᱟ ᱛᱚ ᱚᱱᱟ ᱫᱚᱵᱚᱱ ᱧᱟᱢ ᱮᱫᱟ, ᱛᱤᱥ ᱟᱵᱚ ᱫᱚ ᱯᱷᱟᱜ, ᱫᱟᱨᱮ ᱥᱟᱠᱟᱢ ᱧᱩᱨᱩᱜ ᱠᱟᱱ ᱛᱟᱵᱚᱱᱟ ᱯᱟᱺᱰᱩ ᱥᱟᱠᱟᱢ ᱧᱩᱨᱩᱜ ᱠᱟᱱᱟ,
ᱧᱟᱢ ᱮᱫᱟ ᱦᱮᱸ,
ᱦᱮᱸ ᱚᱱᱟᱜᱮ,
ᱟᱵᱚᱣᱟᱜ ᱫᱚ ᱵᱟᱦᱟ ᱥᱮᱨᱮᱧ ᱨᱮᱦᱚᱸ ᱚᱞ ᱛᱚᱞ ᱢᱮᱱᱟᱜ ᱛᱟᱵᱚᱱᱟ, ᱦᱳᱭ,
ᱟᱫᱚ ᱱᱚᱜᱼᱚ ᱱᱚᱣᱟ, ᱱᱚᱣᱟ ᱞᱮᱠᱟᱛᱮ ᱟᱫᱚ ᱩᱱ ᱫᱚ ᱪᱮᱫ, ᱢᱟᱜᱽ ᱵᱚᱸᱜᱟ ᱢᱟ ᱱᱚᱶᱟ ᱫᱚ ᱠᱟᱱ ᱜᱮᱭᱟ ᱥᱟᱹᱨᱤᱜᱮ ᱠᱤᱱᱛᱩ ᱩᱱ ᱵᱟᱠᱚ ᱧᱟᱢ ᱟᱠᱟᱫᱟ, ᱩᱱᱠᱩ ᱫᱚᱠᱚ ᱧᱟᱢ ᱠᱮᱫᱟ ᱪᱮᱫ ᱩᱱᱠᱩ ᱫᱚ ᱯᱷᱟᱹᱜᱩᱱ ᱵᱚᱸᱜᱟ ᱨᱮᱠᱚ ᱧᱟᱢ ᱠᱮᱫᱟ ᱛᱚ ᱯᱷᱟᱹᱜᱩᱱ ᱵᱚᱸᱜᱟ ᱨᱮᱠᱚ ᱧᱟᱢ ᱠᱮᱫᱟ, ᱩᱱᱠᱩ ᱫᱚ ᱢᱟᱨᱟᱝ ᱵᱩᱨᱩ ᱠᱚᱨᱮᱱ ᱵᱩᱨᱩ ᱠᱚᱴᱷᱮᱱ ᱠᱚ ᱥᱩᱯᱨᱩᱫ, ᱠᱮᱫᱟ ᱪᱟᱞ ᱠᱮᱫᱟ ᱛᱚᱵᱮ ᱟᱹᱱᱤᱡ ᱜᱮᱭᱟ,
ᱦᱳᱭ,
ᱵᱮᱵᱚᱦᱟᱨ ᱟᱠᱟᱫᱟ ᱦᱮᱸ ᱵᱮᱣᱚᱦᱟᱨ ᱟᱠᱟᱫᱟ ᱠᱚ ᱛᱚ ᱚᱱᱟ ᱞᱮᱠᱟᱛᱮᱦᱚᱸ, ᱢᱤᱫᱴᱤᱡ ᱮᱸ ᱢᱟ ᱦᱤᱡᱩᱜ ᱛᱟ ᱵᱚᱱᱟ ᱡᱮ, ᱟᱵᱚ ᱵᱚᱸᱜᱟᱜᱮ ᱛᱚ ᱱᱟᱣᱟ ᱫᱚ ᱪᱮᱫᱟᱜ ᱥᱮ ᱱᱟᱣᱟ ᱥᱟᱠᱟᱢ ᱨᱮ ᱱᱟᱣᱟ, ᱵᱟᱜ ᱠᱟᱱᱟ ᱱᱟ ᱵᱚᱱ ᱥᱩᱯᱨᱩᱫ ᱫᱟ ᱛᱟᱦᱚᱞᱮ ᱛᱮ, ᱯᱷᱟᱹᱜᱩᱱ ᱵᱚᱸᱜᱟᱟᱜᱮ ᱯᱳᱭᱞᱳ ᱱᱚᱝᱠᱟ ᱢᱤᱫᱴᱮᱡ ᱨᱟᱯᱪᱟᱜ ᱦᱩᱭ ᱜᱚᱫᱚᱜ ᱜᱮᱭᱟ ᱡᱮ ᱯᱷᱟᱹᱜᱩᱱ ᱵᱚᱸᱜᱟ ᱜᱮ, ᱱᱟᱣᱟ ᱪᱟᱸᱫᱳ ᱞᱮᱠᱟ ᱢᱟ ᱟᱹᱭᱠᱟᱹᱜ ᱠᱟᱱᱟ ᱦᱮᱸ ᱛᱟᱦᱞᱮ ᱟᱵᱚ ᱫᱚ ᱢᱟᱜᱽ ᱵᱚᱸᱜᱟ ᱫᱚ ᱪᱮᱫᱟᱜ ᱱᱟᱣᱟ, ᱪᱚᱱᱫᱚ ᱞᱮᱠᱟ ᱠᱤᱱᱛᱩ ᱚᱱᱟ ᱫᱚ ᱚᱱᱠᱟ ᱫᱚ ᱵᱟᱝ ᱠᱟᱱᱟ ᱚᱱᱟ ᱫᱚ, ᱟᱫᱚ ᱱᱚᱜᱼᱚ ᱱᱚᱝᱠᱟ ᱟᱵᱚ ᱦᱚᱸ ᱥᱟᱠᱨᱟᱛ ᱫᱚ, ᱡᱮᱦᱮᱛᱩ ᱵᱚᱪᱷᱚᱨ ᱨᱮᱱᱟᱜ ᱢᱩᱪᱟᱹᱫ ᱫᱤᱱ ᱠᱟᱱ ᱛᱟᱵᱚᱱᱟ ᱢᱩᱪᱟᱹᱫ ᱫᱤᱱ, ᱫᱤᱱ ᱨᱮ,
ᱦᱩᱸ ᱦᱮᱸ,
ᱠᱟᱥᱮᱢᱟᱨ ᱨᱮ ᱞᱮᱫᱚᱜ ᱠᱟᱱᱟ ᱱᱚᱣᱟ ᱫᱚ ᱡᱮᱢᱚᱱ ᱟᱹᱰᱤ, ᱱᱟᱯᱟᱭᱛᱮ ᱚᱱᱟᱴᱟᱜ ᱥᱮᱨᱢᱟ ᱫᱚᱞᱮ ᱵᱤᱛᱟᱹᱣ ᱯᱩᱨᱟᱹᱣ ᱢᱟ ᱛᱟᱲᱟᱢ ᱯᱩᱨᱟᱹᱣ ᱢᱟᱞᱮ ᱢᱮᱱᱛᱮ, ᱚᱱᱟ ᱛᱮᱜᱮ ᱡᱟᱹᱱᱤᱡ ᱮ ᱚᱠᱟ ᱚᱠᱟ ᱴᱚᱴᱷᱟ ᱠᱚᱨᱮ ᱫᱚ, ᱧᱮᱞᱚᱜᱚᱜᱼᱟ ᱱᱟᱣᱟ ᱨᱮᱱᱟᱜ ᱵᱚᱥᱛᱨᱚ ᱥᱮ ᱵᱚᱱ, ᱦᱚᱨᱚᱜᱟ ᱟᱞᱮ ᱱᱚᱣᱟ ᱠᱚᱨᱮ ᱫᱚ ᱡᱩᱫᱤᱭᱳ ᱵᱟᱝ ᱧᱮᱞᱚᱜᱚᱜᱼᱟ ᱡᱮ, ᱦᱚᱨᱚᱜᱽ ᱜᱮ ᱦᱩᱭᱩᱜᱼᱟ ᱚᱱᱠᱟ ᱫᱚ,
ᱦᱮᱸ ᱦᱮᱸ ᱟᱫᱚ ᱚᱱᱟ ᱠᱷᱚᱱᱟᱜ ᱜᱮᱛᱚ ᱟᱵᱚᱣᱟᱜ, ᱡᱚᱢ ᱧᱩ ᱦᱚᱸ ᱨᱮᱱᱟᱜ ᱡᱚᱢ ᱧᱩ ᱨᱮᱱᱟᱜ ᱡᱤᱱᱤᱥ ᱦᱚᱸ ᱡᱚᱛᱚ ᱱᱟᱣᱟ ᱡᱤᱱᱤᱥ ᱜᱮᱵᱚᱱ ᱵᱮᱵᱚᱦᱟᱨᱟ,
ᱦᱮᱸ, ᱟᱫᱚ ᱚᱱᱠᱟ ᱞᱮᱠᱟᱛᱮ ᱯᱚᱨᱚᱵᱽ ᱞᱮᱠᱟ ᱟᱨ ᱡᱮᱢᱚᱱ ᱧᱮᱞᱚᱜ ᱠᱟᱱᱟ ᱡᱮ ᱢᱟᱜᱽ ᱵᱚᱸᱜᱟ ᱫᱚ ᱟᱵᱚᱣᱟᱜ, ᱯᱩᱭᱞᱩ ᱵᱚᱸᱜᱟ ᱠᱟᱱ ᱛᱟᱵᱚᱱ ᱦᱚᱛᱮᱡ ᱛᱮ ᱮᱸ ᱧᱮᱞ ᱵᱮᱱ ᱢᱟ ᱚᱠᱚᱭ ᱫᱚ ᱵᱩᱱᱤᱭᱟᱹᱫ ᱠᱚ ᱞᱟᱭᱟ ᱾ ᱚᱲᱟᱜ ᱨᱮᱱᱟᱜ ᱦᱮᱸ ᱥᱮ ᱥᱤᱭᱳᱜ ᱠᱚ ᱤᱫᱤᱭᱟ ᱦᱮᱸ ᱾ ᱯᱟᱲᱦᱟᱜ ᱜᱤᱫᱽᱨᱟᱹ ᱠᱚᱫᱚ ᱠᱚ ᱯᱟᱲᱦᱟᱜ ᱛᱟᱵᱚᱱᱟ ᱡᱟᱛᱮ ᱛᱮᱦᱮᱧ ᱠᱷᱚᱱ ᱛᱮᱦᱮᱧ ᱡᱩᱫᱤᱧ ᱯᱟᱲᱦᱟᱜᱼᱟ ᱥᱮ ᱛᱮᱦᱮᱧ ᱡᱩᱫᱤᱧ ᱥᱤᱭᱳᱜᱼᱟ ᱛᱮᱦᱮᱧ ᱡᱩᱫᱤ ᱵᱩᱱᱤᱭᱟᱹᱫᱤᱧ ᱞᱟᱭᱟ ᱾ ᱛᱮᱦᱮᱧ ᱡᱩᱫᱤ ᱥᱮᱸᱫᱽᱨᱟ ᱠᱟᱨᱠᱟᱧ ᱪᱟᱞᱟᱜᱼᱟ ᱦᱮᱸ ᱾ ᱛᱮᱦᱮᱧ ᱡᱩᱫᱤ ᱱᱚᱣᱟ ᱦᱩᱭᱩᱜ ᱛᱤᱧᱟᱹ ᱛᱟᱦᱚᱞᱮ ᱤᱧ ᱫᱚ ᱛᱮᱦᱮᱧ ᱠᱷᱚᱱ ᱥᱟᱱᱟᱢ ᱵᱚ ᱪᱷᱚᱨ ᱜᱮ ᱤᱧᱟᱹᱜ ᱫᱚ ᱮᱸ ᱴᱷᱤᱠ ᱴᱷᱟᱠ ᱪᱟᱞᱟᱜ ᱛᱤᱧᱟᱹ ᱟᱨ ᱧᱮᱞ ᱢᱮ ᱵᱟᱦ ᱦᱩ ᱡᱟᱶᱟᱭ ᱥᱟᱨ ᱥᱟᱹᱜᱩᱱ ᱦᱚᱸᱠᱚ ᱪᱟᱞᱟᱣ ᱵᱟᱲᱟᱜ ᱜᱮᱭᱟ᱾
ᱟᱪᱪᱷᱟ ᱱᱚᱝᱠᱟ ᱜᱮᱞᱟᱝ ᱜᱚᱞᱯᱷᱚᱭᱟ ᱴᱟᱭᱤᱢ ᱦᱚᱸ ᱦᱩᱭᱱᱟ ᱜᱟᱯᱟ ᱞᱟᱭᱤᱱ ᱨᱮ ᱦᱤᱡᱩᱜ ᱢᱮ ᱵᱚᱨᱚᱝ ᱜᱟᱯᱟ ᱜᱚᱞᱯᱷᱚᱭ ᱦᱩᱭᱩᱜᱼᱟ ᱟᱨᱚ ᱱᱚᱝᱠᱟ ᱜᱮ᱾
ᱦᱮᱸ ᱦᱮᱸ ᱦᱮᱸ᱾
ᱦᱮᱸ ᱜᱟ ᱵᱚᱨᱚᱱ ᱜᱟᱯᱟ ᱞᱟᱭᱤᱱ ᱨᱮ ᱛᱟᱦᱮᱱ ᱵᱤᱱ ᱵᱟᱥ ᱱᱚᱝᱠᱟ ᱜᱮ ᱠᱷᱟᱱ ᱜᱚᱞᱯᱷᱚ ᱜᱟᱱᱚᱜᱼᱟ ᱟᱹᱰᱤ ᱠᱷᱚᱱ᱾
ᱦᱮᱸ ᱚᱱᱠᱟ ᱜᱮ ᱢᱤᱫ ᱦᱚᱲ ᱴᱷᱮᱱ ᱡᱩᱫᱤ ᱢᱚᱬᱮ ᱫᱷᱟᱣ ᱜᱟᱱᱚᱜ ᱠᱟᱱ ᱠᱷᱟᱡ ᱥᱚᱢᱚᱭ ᱠᱟᱛᱮᱜ ᱮᱠᱮᱵᱟᱨᱮ ᱯᱩᱨᱟᱹᱣ ᱩᱛᱟᱹᱨ ᱠᱟᱜ ᱜᱮ ᱱᱟᱯᱟᱭᱟ᱾ ᱦᱮᱸ ᱵᱟᱝ ᱾
ᱦᱮᱸ ᱯᱟᱸᱪ ᱵᱟᱨ ᱫᱚ ᱜᱟᱱᱚᱜᱼᱟ᱾
ᱦᱮᱸ ᱯᱟᱸᱪ ᱵᱟᱨ ᱜᱟᱱᱚᱜᱼᱟ ᱟᱫᱚ ᱛᱟᱦᱞᱮ ᱠᱷᱟᱡ ᱦᱟᱹᱱᱤ ᱱᱟᱹᱭ ᱵᱟᱝ ᱯᱟᱸᱡᱟ ᱦᱩᱭᱩᱜᱼᱟ, ᱡᱷᱟᱢᱮᱞᱟᱜ ᱠᱟᱱᱟ ᱫᱚᱢᱮ ᱦᱟᱹᱱᱤᱭ ᱧᱟᱢᱚᱜ ᱠᱟᱱ ᱱᱩᱭ ᱵᱟᱭ ᱧᱟᱢᱚᱜ ᱠᱟᱱ᱾ ᱦᱮᱸ
ᱛᱟᱦᱞᱮ ᱢᱟ ᱡᱚᱦᱟᱨ ᱜᱮ᱾
ᱟᱪᱪᱷᱟ ᱡᱚᱦᱟᱨ ᱜᱮ ᱫᱟᱫᱟ᱾
ᱴᱷᱤᱠᱟᱪᱷᱮ ᱢᱟ ᱦᱮᱸ᱾
ᱦᱮᱸ ᱢᱟ᱾